ᱦᱚᱸ ᱡᱚᱦᱟᱨ ᱜᱮ ᱜᱚᱢᱠᱮ
ᱮᱸ ᱟᱨ ᱱᱤᱛᱚᱜ ᱫᱚ ᱪᱮᱫ ᱠᱚᱵᱤᱱ ᱪᱤᱠᱟᱹ ᱵᱟᱲᱟᱭᱮᱫᱼᱟ
ᱟᱸ ᱪᱮᱫ ᱦᱚᱸ ᱵᱟᱝᱟ ᱱᱚᱝᱠᱟ ᱫᱩᱲᱩᱵ ᱵᱟᱲᱟ ᱜᱮ ᱦᱩᱭᱩ ᱟᱠᱟᱱᱟ ᱟᱨ ᱟᱹᱵᱤᱱ ᱫᱚ
ᱟᱹᱞᱤᱧ ᱦᱚᱸ ᱱᱚᱜᱼᱚᱭ ᱱᱚᱝᱠᱟ ᱞᱤᱧ ᱫᱟᱬᱟ ᱵᱟᱲᱟᱭ ᱠᱟᱱᱟ
ᱚᱠᱟᱨᱮ
ᱱᱚᱣᱟ ᱦᱟᱭᱫᱨᱟᱵᱟᱫᱽ ᱥᱮᱱ ᱦᱮᱡ ᱦᱩᱭ ᱟᱠᱟᱱᱟ ᱛᱚ
ᱚ ᱟᱪᱪᱷᱟ ᱟᱪᱪᱷᱟᱠᱷ ᱟᱸ ᱠᱷᱟᱱ ᱪᱮᱫ ᱞᱟᱹᱜᱤᱫ ᱦᱟᱭᱫᱨᱟᱵᱟᱫᱽ ᱫᱚ
ᱟ ᱱᱟᱥᱮᱱᱟᱜ ᱱᱚᱰᱮ ᱴᱨᱮᱱᱤᱝ ᱯᱨᱳᱜᱨᱟᱢ ᱢᱮᱱᱟᱜᱼᱟ ᱱᱚᱣᱟ ᱩᱭᱠᱤᱯᱮᱰᱤᱭᱟ ᱨᱮᱭᱟᱜ ᱟᱨ ᱚᱱᱟ ᱥᱟᱶᱛᱮ ᱮᱴᱟᱜ ᱯᱚᱨᱮ ᱯᱨᱚᱡᱮᱠᱴ ᱠᱚᱨᱮᱱᱟᱜ
ᱟᱪᱪᱷᱟ ᱦᱳᱭ ᱦᱳᱭ ᱱᱚᱸᱰᱮ ᱫᱚ ᱦᱳᱭ ᱚᱠᱚᱭ ᱥᱟᱣᱢᱤᱧ ᱪᱟᱞᱟᱣ ᱠᱟᱱᱟ ᱥᱮ ᱥᱟᱨ ᱥᱮ ᱪᱮᱫ ᱞᱮᱠᱟᱱ
ᱢᱤᱫᱴᱟᱝ ᱜᱟᱛᱮ ᱥᱟᱞᱟᱜ ᱱᱚᱣᱟ ᱠᱚᱢᱩᱱᱤᱴᱤ ᱨᱮᱱᱟᱜ ᱱᱦᱟᱸᱜ ᱵᱟᱨ ᱦᱚᱲ ᱥᱟᱱᱛᱟᱲ ᱠᱚᱢᱩᱱᱤᱴᱤ ᱠᱷᱚᱱᱟᱜ ᱠᱚ ᱵᱟᱪᱷᱟᱣ ᱟᱠᱟᱫ ᱠᱤᱱᱟ ᱥᱮ ᱚᱱᱟ ᱥᱟᱶᱨᱮ ᱤᱧ ᱥᱟᱶᱛᱮ ᱟᱨ ᱢᱤᱫᱴᱟᱝ ᱛᱤᱨᱞᱟᱹ ᱦᱚᱯᱚᱱ ᱮᱨᱟ ᱢᱮᱱᱟᱭᱟ ᱦᱟᱸᱜ ᱩᱱᱤ ᱥᱟᱶᱞᱤᱧ ᱦᱮᱡ ᱟᱠᱟᱱᱟ ᱟᱵᱚ ᱥᱟᱱᱛᱟᱲ ᱠᱚᱢᱩᱱᱤᱴᱤ ᱨᱮᱱ ᱱᱚᱰᱮ ᱨᱤᱯᱨᱮᱡᱮᱱᱴ ᱞᱟᱹᱜᱤᱫ ᱦᱟᱸᱜ
ᱳᱠᱮ ᱴᱷᱤᱠᱜᱮᱭᱟ ᱮᱟᱠᱷᱟᱱ ᱫᱚ ᱪᱮᱫ ᱛᱮᱵᱤᱱ ᱪᱟᱞᱟᱣᱮᱱᱟ
ᱟᱜ ᱩᱰᱟᱹᱱ ᱜᱟᱹᱲᱰᱤ ᱛᱮᱜᱮ ᱟᱨ ᱩᱱᱟᱹᱜ ᱥᱟᱺᱜᱤᱧ ᱢᱟ ᱴᱨᱮᱱ ᱨᱮ ᱫᱩᱲᱩᱵ ᱦᱚᱸ ᱰᱟᱸᱰᱟ ᱠᱚ ᱦᱟᱹᱥᱩ ᱜᱮ ᱵᱩᱡᱷᱟᱣᱹᱜᱼᱟ ᱚᱱᱟᱛᱮ ᱩᱰᱟᱹᱜ ᱜᱟᱹᱰᱤ ᱛᱮᱜᱮᱞᱤᱧ ᱦᱮᱡ ᱮᱱᱟ
ᱟᱪᱷᱟᱼᱟᱪᱷᱟ ᱮᱱᱠᱷᱮᱱ ᱚᱸᱰᱮ ᱫᱚ ᱥᱮᱱ ᱟᱠᱟᱱᱟ ᱵᱤᱱ ᱚᱱᱟ ᱪᱮᱜ ᱵᱟᱠᱷᱨᱟ ᱪᱮᱜ ᱠᱚ ᱨᱤᱯᱨᱮᱡᱮᱱᱴ ᱦᱩᱭᱩᱜᱼᱟ
ᱱᱚᱣᱟ ᱱᱟᱦᱟᱜ ᱡᱟᱦᱟᱸ ᱩᱭᱠᱤᱯᱮᱰᱤᱭᱟ ᱨᱮᱱᱟᱜ ᱦᱟᱱᱟ ᱱᱟᱣᱟ ᱥᱟᱯᱟᱵ ᱠᱚ ᱚᱱᱟ ᱵᱟᱵᱚᱫ ᱠᱚᱛᱮ ᱚᱠᱟ ᱞᱮᱠᱟᱛᱮ ᱟᱨ ᱚᱱᱟ
ᱦᱚᱸ ᱞᱟᱹᱭ ᱵᱤᱱ ᱞᱟᱹᱭ ᱵᱤᱱ
ᱟᱻ ᱟᱨ ᱱᱟᱦᱟᱜ ᱚᱱᱟ ᱵᱟᱵᱚᱫ ᱠᱚ ᱱᱟᱣᱟᱱ ᱠᱚ ᱵᱮᱵᱦᱷᱟᱨᱤᱭᱟᱹ ᱠᱚ ᱚᱠᱟ ᱞᱮᱠᱟ ᱛᱮᱵᱚᱱ ᱟᱹᱜᱩ ᱠᱚᱣᱟ ᱩᱱᱠᱩ ᱠᱚ ᱟᱨ ᱱᱚᱣᱟ ᱱᱟᱦᱟᱜ ᱪᱮᱫ ᱞᱮᱠᱟ ᱛᱮᱵᱚᱱ ᱫᱚᱦᱚᱭᱟ ᱱᱟᱦᱜ ᱟᱨ ᱫᱚᱦᱲᱟ ᱵᱮᱥ ᱞᱮᱠᱟ ᱛᱮᱵᱚᱱ ᱟᱻ ᱠᱚᱱᱴᱨᱤᱵᱤᱭᱩᱴ ᱫᱟᱲᱮᱭᱟᱜᱼᱟ ᱚᱱᱮ ᱚᱱᱟ ᱮᱱᱮᱢ ᱵᱚᱱ ᱮᱢ ᱫᱟᱲᱮᱭᱟᱜᱼᱟ ᱚᱱᱟ ᱠᱚ ᱵᱟᱵᱚᱫ ᱛᱮ ᱱᱟᱸᱦᱟᱜ ᱴᱨᱮᱱᱤᱝ ᱯᱨᱳᱜᱨᱟᱢ ᱫᱚ ᱢᱮᱱᱟᱜᱼᱟ ᱱᱚᱣᱟ ᱨᱮᱱᱟᱜ ᱫᱚ
ᱟᱪᱪᱷᱟ ᱛᱚᱵᱮ ᱟᱹᱰᱤ ᱱᱟᱯᱟᱭ ᱠᱟᱛᱷᱟ ᱟᱸᱜ ᱠᱚ ᱟᱵᱚ ᱠᱚ ᱢᱚᱱᱤᱴᱤᱨᱤᱱ ᱫᱚ ᱠᱷᱟᱱ ᱥᱟᱱᱛᱟᱲᱤ ᱠᱚ ᱢᱤᱱᱤᱴᱤᱨᱤᱱ ᱫᱚ ᱚᱠᱚᱭ ᱢᱟᱱᱮ ᱚᱠᱚᱭ ᱠᱚᱠᱚ ᱥᱮᱱ ᱫᱟᱲᱮᱭᱟᱜᱼᱟ ᱚᱸᱰᱮ
ᱦᱟᱸ ᱚᱱᱠᱟ ᱫᱚ ᱚᱠᱚᱭ ᱦᱚᱸ ᱫᱟᱨᱟᱢ ᱫᱚ ᱵᱟᱹᱱᱩᱜᱼᱟ ᱡᱚᱛᱚ ᱦᱚᱲ ᱡᱚᱛᱚ ᱦᱚᱲ ᱜᱮᱵᱚᱱ ᱦᱮᱡ ᱫᱟᱲᱮᱭᱟᱜᱼᱟ ᱮᱱᱠᱷᱮᱱ ᱚᱱᱟ ᱞᱟᱦᱟ ᱨᱮ ᱱᱟᱦᱟᱜ ᱡᱟᱦᱟᱱᱟ ᱱᱟᱦᱟᱜ ᱮᱱᱮᱢ ᱠᱚ ᱟᱵᱚ ᱛᱤᱱᱟᱹᱜ ᱪᱮᱫ ᱞᱮᱠᱟ ᱵᱚᱱ ᱮᱢᱟᱠᱟᱜ-ᱟ ᱚᱱᱟ ᱦᱤᱥᱟᱹᱵ ᱱᱟᱦᱟᱜ ᱤᱭᱟᱹ ᱦᱩᱭᱩᱜ ᱠᱟᱱᱟ ᱚᱱᱟ ᱠᱚᱠᱚ ᱞᱮᱠᱷᱟ ᱡᱚᱠᱷᱟᱭᱮᱟ ᱠᱚ ᱟᱨ ᱚᱱᱟ ᱠᱚᱛᱮ ᱦᱤᱥᱟᱹᱵ ᱟᱛᱮ ᱜᱮ ᱱᱟᱦᱟᱜ ᱱᱩᱠᱩ ᱫᱚ ᱱᱟᱥᱮᱱᱟᱜ ᱠᱚ ᱴᱨᱮᱱᱤᱝ ᱠᱚ ᱮᱢ ᱫᱟᱲᱮᱭᱟ ᱠᱚᱭᱟ ᱢᱮᱱᱛᱮ ᱱᱩᱠᱩ ᱵᱚᱱ ᱴᱨᱮᱱᱤᱝ ᱵᱚᱱ ᱮᱢᱟᱠᱚ ᱠᱷᱟᱱ ᱩᱱᱠᱩ ᱟᱠᱚ ᱠᱚᱢᱩᱱᱤᱴᱤ ᱨᱮᱱ ᱟᱨ ᱮᱴᱟᱜ ᱠᱚ ᱴᱨᱮᱱᱤᱝ ᱠᱚ ᱮᱢ ᱫᱟᱲᱮᱭᱟᱠ ᱢᱮᱱᱛᱮ ᱚᱱᱟ ᱠᱚ ᱱᱟᱦᱟᱸᱜ ᱟᱸ ᱢᱮᱱᱛᱮ ᱤᱭᱟᱹ ᱚᱱᱠᱟ ᱟᱛᱮ ᱠᱚ ᱵᱟᱪᱷᱟᱣᱮᱫ ᱠᱚᱣᱟ
ᱚᱦᱚ ᱢᱟᱱᱮ ᱟᱵᱚ ᱠᱚᱢᱤᱱᱤᱴᱤ ᱥᱩᱢᱩᱝ ᱨᱮ ᱥᱟᱱᱛᱟᱲ ᱠᱚᱢᱳᱱᱤᱴᱤ ᱨᱮᱱ ᱥᱮ ᱮᱴᱟᱜ ᱠᱚᱢᱚᱱᱤᱴᱤ ᱨᱮᱱ ᱢᱮᱱᱟᱜ ᱠᱚᱣᱟ
ᱵᱟᱝᱟ ᱱᱚᱰᱮ ᱫᱚ ᱤᱱᱰᱤᱭᱟ ᱵᱷᱤᱛᱨᱤ ᱨᱮ ᱦᱟᱜ ᱵᱷᱟᱨᱚᱛ ᱵᱷᱤᱛᱨᱤ ᱨᱮᱱ ᱡᱟᱦᱟᱸ ᱛᱤᱱᱟᱹᱜ ᱜᱮ ᱢᱮᱱᱟᱜ ᱠᱚ ᱠᱚᱢᱤᱱᱤᱴᱤ ᱡᱚᱛᱚ ᱠᱚᱢᱱᱤᱴᱤ ᱠᱷᱚᱱᱟᱜ ᱜᱮ ᱦᱟᱸᱜ ᱵᱟᱨᱯᱮ ᱦᱚᱲᱟᱛᱮ ᱱᱚᱝᱠᱟ ᱜᱮ ᱱᱟᱦᱜ ᱠᱚ ᱵᱟᱪᱷᱟᱣ ᱣᱟᱠᱟᱱᱟ ᱩᱱᱠᱩ ᱠᱚ ᱥᱟᱱᱟᱢ ᱠᱚ ᱦᱮᱡ ᱟᱠᱟᱱᱟ ᱟᱨ ᱱᱟᱦᱟᱜ ᱱᱚᱣᱟ ᱯᱷᱟᱣᱩᱱᱰᱮᱥᱚᱱ ᱯᱟᱥᱴᱟ ᱠᱷᱚᱱᱟᱜ ᱱᱟᱦᱜ ᱴᱨᱮᱱᱤᱝ ᱯᱨᱳᱜᱨᱟᱢ ᱠᱚ ᱥᱟᱯᱲᱟᱣ ᱟᱠᱟᱜᱼᱟ ᱡᱟᱣ ᱥᱮᱨᱢᱟ ᱡᱚᱛᱚ ᱥᱮᱨᱢᱟ ᱞᱮᱠᱟᱜᱮ ᱱᱤᱭᱟᱹ ᱥᱮᱨᱢᱟ ᱦᱚᱸᱠᱚ ᱥᱟᱯᱲᱟᱣ ᱟᱠᱟᱜ-ᱟ ᱟᱨ ᱱᱚᱣᱟ ᱫᱚ ᱡᱚᱛᱚ ᱥᱮᱨᱢᱟ ᱜᱮ ᱥᱟᱯᱲᱟᱣ ᱦᱩᱭᱩᱜ ᱠᱟᱱᱟ
ᱟᱪᱪᱷᱟ ᱟᱪᱪᱷᱟ ᱟᱹᱰᱤ ᱵᱷᱟᱹᱜᱤ ᱠᱟᱛᱷᱟ ᱮᱱᱠᱷᱟᱱ ᱢᱟ ᱾ ᱟᱨ ᱟᱹᱵᱤᱱᱟᱜ ᱪᱮᱫ ᱫᱤᱥ ᱦᱩᱫᱤᱥ ᱱᱚᱣᱟ ᱵᱟᱨᱮ ᱛᱮ
ᱱᱚᱣᱟ ᱵᱟᱨᱮ ᱛᱮᱫᱚ ᱟᱹᱞᱤᱧ ᱵᱷᱟᱹᱜᱤ ᱥᱟᱹᱦᱤᱡ ᱴᱨᱮᱱᱤᱝ ᱧᱟᱢ ᱟᱛᱮ ᱟᱹᱞᱤᱧ ᱦᱤᱡᱩᱜ ᱠᱟᱱ ᱫᱤᱱ ᱨᱮᱱ ᱡᱟᱦᱟᱸᱭ ᱠᱚ ᱱᱟᱦᱟᱜ ᱟᱹᱞᱤᱧ ᱞᱤᱧ ᱢᱚᱱᱮᱭᱮᱜᱼᱟ ᱱᱩᱠᱩ ᱟᱵᱚ ᱥᱟᱱᱛᱟᱲ ᱥᱟᱶᱛᱟ ᱨᱮᱱᱟᱜ ᱥᱟᱶᱦᱮᱫ ᱟᱨ ᱵᱟᱝᱠᱷᱟᱱ ᱱᱚᱣᱟ ᱪᱤᱠᱤ ᱨᱮᱱᱟᱜ ᱱᱟᱦᱟᱜ ᱟᱨ ᱵᱷᱟᱹᱜᱤ ᱥᱟᱹᱦᱤᱡ ᱛᱮᱠᱚ ᱡᱚᱛᱚᱱ ᱫᱚᱦᱚ ᱫᱟᱲᱮᱭᱟᱜᱼᱟ ᱫᱚᱲᱦᱚ ᱫᱟᱦᱚ ᱫᱟᱲᱮᱟᱜ ᱟᱠᱚ ᱩᱱᱠᱩ ᱞᱟᱹᱜᱤᱫ ᱦᱟᱸᱜ ᱢᱤᱫᱴᱟᱝ ᱱᱚᱰᱮ ᱠᱷᱚᱱᱟᱜ ᱱᱟᱦᱟᱜ ᱡᱟᱦᱟᱸ ᱞᱤᱧ ᱪᱮᱫ ᱠᱚᱣᱟ ᱞᱤᱧ ᱚᱱᱟ ᱠᱚ ᱪᱟᱞᱟᱣ ᱨᱩᱣᱟᱹᱲ ᱟᱛᱮᱫ ᱦᱟᱜ ᱚᱸᱰᱮᱞᱤᱧ ᱪᱮᱫ ᱠᱚᱣᱟ ᱢᱮᱱᱛᱮ ᱱᱟᱦᱟᱜ ᱟᱹᱞᱤᱧᱟᱜ ᱟᱸᱥ ᱢᱮᱱᱟᱜᱼᱟ
ᱟᱪᱪᱷᱟ ᱟᱪᱪᱷᱟ ᱴᱷᱤᱠ ᱜᱮᱭᱟ ᱮᱱᱠᱷᱟᱱ ᱫᱚ ᱩᱸᱻ ᱱᱚᱣᱟ ᱠᱷᱟᱹᱞᱤ ᱦᱟᱭᱫᱨᱟᱵᱟᱫ ᱥᱩᱢᱩᱝ ᱜᱮ ᱦᱩᱭᱩᱜ ᱠᱟᱱᱟ ᱥᱮ ᱟᱨ ᱚᱠᱟ ᱠᱟᱱ ᱪᱮᱫ ᱞᱮᱠᱟ ᱦᱩᱭᱩᱜ ᱠᱟᱱᱟ ᱱᱚᱣᱟ ᱢᱤᱫ ᱢᱤᱫ ᱪᱟᱸᱫᱳ ᱨᱮ ᱥᱮ ᱢᱤᱫ ᱵᱚᱨᱥᱚ ᱨᱮ ᱥᱮ ᱪᱮᱫ ᱞᱮᱠᱟ
ᱟᱨ ᱱᱚᱣᱟ ᱫᱚ ᱱᱟᱦᱟᱜ ᱢᱮᱱ ᱞᱮᱠᱷᱟᱱ ᱱᱚᱰᱮ ᱦᱟᱭᱫᱨᱟᱵᱟᱫ ᱥᱩᱢᱩᱝ ᱫᱚ ᱵᱟᱝᱼᱟ ᱟᱨᱦᱚᱸ ᱦᱟᱱᱟ ᱱᱟᱣᱟ ᱴᱚᱴᱷᱟᱨᱮ ᱵᱷᱟᱨᱚᱛ ᱫᱤᱥᱚᱢ ᱵᱷᱤᱛᱨᱤ ᱨᱮᱱᱟᱜ ᱟᱸᱻ ᱟ ᱡᱟᱹᱱᱤᱡ ᱥᱮᱨᱢᱟ ᱯᱤᱪᱷᱤ ᱦᱩᱭᱩᱜ ᱠᱟᱱᱟ ᱟᱨ ᱱᱚᱣᱟ ᱫᱚ ᱱᱤᱭᱟᱹ ᱥᱮᱨᱢᱟ ᱱᱟᱦᱟᱜ ᱱᱚᱰᱮ ᱦᱩᱭᱩᱜ ᱠᱟᱱᱟ ᱪᱟᱞᱟᱣᱮᱱ ᱥᱮᱨᱢᱟ ᱵᱷᱩᱵᱚᱱᱮᱥᱥᱚᱨ ᱨᱮ ᱦᱩᱭ ᱞᱮᱱᱟ ᱱᱚᱝᱠᱟ ᱜᱮ ᱱᱟᱦᱟᱜ ᱵᱚᱫᱚᱞᱚᱜ ᱠᱟᱱᱟ ᱚᱱᱟᱛᱮ ᱦᱟᱸᱰᱮ ᱱᱟᱰᱮ ᱠᱷᱟᱱ ᱜᱚᱴᱟ ᱨᱮᱱᱟᱜ ᱮᱠᱥᱯᱚᱡᱟᱨ ᱮᱠᱥᱯᱨᱤᱭᱮᱱᱥ ᱵᱚᱱ ᱧᱟᱢᱟ ᱚᱱᱮ ᱚᱱᱟᱛᱮ ᱦᱟᱸᱜ ᱱᱚᱝᱠᱟ ᱵᱚᱫᱚᱞᱚᱜ ᱠᱟᱱᱟ
ᱦᱳᱭ ᱦᱳᱭ ᱱᱚᱣᱟ ᱨᱮᱱᱟᱜ ᱠᱤ ᱴᱚᱴᱷᱟ ᱠᱤᱭᱟᱹ ᱯᱨᱳᱜᱨᱟᱢ ᱦᱩᱭᱩᱜ ᱟᱥᱮ ᱵᱟᱝᱼᱟ
ᱟᱜ ᱱᱚᱣᱟ ᱛᱚ ᱢᱮᱱ ᱞᱮᱜ ᱤᱧ ᱦᱟᱜ᱾ ᱮᱜ ᱤᱱᱰᱤᱭᱟ ᱵᱮᱥ ᱟᱛᱮᱜ ᱜᱮ ᱦᱟᱜ ᱵᱷᱟᱨᱚᱛ ᱛᱮ ᱫᱤᱥᱚᱢ ᱵᱮᱥ ᱟᱛᱮ ᱜᱮ ᱱᱚᱣᱟ ᱫᱚ ᱴᱚᱴᱷᱟ ᱠᱤᱭᱟᱹ ᱯᱨᱳᱜᱨᱟᱢ ᱫᱚ ᱵᱟᱭ ᱠᱚᱨᱟᱣ ᱮᱜ-ᱟ ᱮᱠᱷᱟᱱ ᱱᱚᱸᱰᱮ ᱠᱷᱚᱱᱟᱜ ᱡᱟᱦᱟᱸᱭ ᱴᱨᱮᱱᱤᱝ ᱧᱟᱢ ᱟᱛᱮᱫ ᱠᱚ ᱪᱟᱞᱟᱜ-ᱟ ᱩᱱᱠᱩ ᱫᱚ ᱱᱟᱦᱟᱜ ᱴᱚᱴᱷᱟᱠᱤᱭᱟᱹ ᱯᱨᱳᱜᱨᱟᱢ ᱠᱚ ᱠᱚᱨᱟᱣ ᱫᱟᱲᱮᱭᱟᱜ-ᱟ ᱠᱚ᱾
ᱦᱳᱭ ᱦᱳᱭ ᱟᱹᱰᱤ ᱵᱷᱟᱹᱜᱤ ᱠᱟᱛᱷᱟ ᱮᱱᱠᱷᱟᱱ ᱢᱟ ᱱᱚᱣᱟ ᱦᱚᱸ‌ ᱢᱤᱫ ᱥᱟᱸᱫᱮᱥ ᱥᱮ ᱟᱵᱚ ᱠᱚᱢᱤᱩᱱᱤᱴᱤ ᱞᱟᱹᱜᱤᱫ ᱟᱹᱰᱤ ᱱᱟᱯᱟᱭ ᱠᱟᱹᱢᱤ ᱠᱟᱱᱟ
ᱦᱳᱭ ᱟᱜᱻ ᱚᱱᱮ ᱚᱱᱟᱜᱮ ᱱᱟᱦᱟᱜ ᱱᱚᱣᱟ ᱢᱟ ᱱᱚᱜᱼᱚᱭ ᱱᱚᱝᱠᱟ ᱪᱟᱞᱟᱜ ᱠᱟᱱᱟ
ᱟᱹᱵᱤᱱ ᱢᱟ ᱞᱟᱹᱭ ᱵᱤᱱ
ᱟᱨ ᱟᱹᱵᱤᱱ ᱜᱮ ᱱᱤᱭᱟᱹ ᱵᱟᱨᱥᱤᱧ ᱪᱮᱫ ᱠᱚᱵᱤᱱ ᱪᱤᱠᱟᱹ ᱵᱟᱲᱟᱭᱮᱫᱼᱟ ᱱᱟᱦᱟᱸᱜ
ᱮᱸᱻ ᱟᱹᱞᱤᱧ ᱫᱚ ᱪᱮᱫ ᱦᱚᱸ ᱵᱟᱹᱞᱤᱧ ᱪᱤᱠᱟᱹ ᱵᱟᱲᱟᱭᱟ ᱟᱹᱞᱤᱧ ᱫᱚ ᱚᱲᱟᱜ ᱨᱮᱜᱮ ᱢᱮᱱᱟᱜ ᱞᱤᱧᱟᱹ ᱱᱤᱛᱚᱜ ᱠᱚ ᱵᱟᱠᱷᱨᱟ ᱛᱮ ᱚᱞ ᱯᱟᱲᱦᱟᱣ ᱵᱟᱲᱟ ᱦᱩᱭᱩᱜ ᱠᱟᱱᱟ
ᱟᱪᱪᱷᱟ ᱱᱤᱛᱚᱜ ᱢᱟ ᱡᱚᱵ ᱠᱚ ᱧᱟᱢ ᱦᱚᱸ ᱩᱱᱟᱹᱜ ᱢᱟ ᱵᱟᱭ ᱟᱞᱜᱟ ᱟᱠᱟᱱᱟ ᱦᱟᱸᱜ ᱤᱱᱟᱹᱠᱷᱟᱱ ᱛᱤᱱᱟᱹᱜ ᱪᱚᱵᱤᱱ ᱠᱷᱟᱴᱟᱣ ᱠᱟᱱ ᱦᱟᱜ᱾
ᱦᱚᱸ ᱡᱟᱹᱥᱛᱤ ᱜᱮ ᱠᱷᱟᱴᱟᱣ ᱦᱩᱭᱩᱜ ᱠᱟᱱᱟ ᱦᱚᱜ-ᱚᱭ ᱱᱮ ᱦᱩᱸ᱾ ᱯᱚᱨᱤᱥᱨᱚᱢ ᱦᱚᱸ ᱡᱟᱹᱥᱛᱤ ᱦᱩᱭᱩᱜ ᱠᱟᱱᱟ᱾ ᱟᱨ ᱵᱷᱮᱠᱮᱱᱥᱤ ᱠᱚᱢ ᱦᱤᱡᱩᱜ ᱠᱟᱱᱟ ᱚᱸᱰᱮ, ᱮᱸ ᱯᱨᱚᱛᱤᱡᱳᱜᱤ ᱡᱟᱹᱥᱛᱤ ᱠᱷᱩᱛ ᱠᱟᱱᱟ ᱠᱚ ᱛᱚ ᱚᱱᱟ ᱦᱤᱥᱟᱹᱵ ᱠᱟᱹᱴᱤᱡ ᱯᱚᱨᱤᱥᱨᱚᱢᱚ ᱦᱚᱸ ᱡᱟᱹᱥᱛᱤ ᱯᱟᱲᱟᱜ ᱠᱟᱱᱟ᱾
ᱟᱨ ᱱᱤᱭᱟᱹ ᱵᱟᱨᱥᱤᱧ ᱟᱹᱞᱤᱧ ᱢᱟᱞᱤᱧ ᱟᱸᱡᱚᱢ ᱵᱟᱲᱟᱭᱮᱜ-ᱟ ᱦᱟᱜ ᱱᱚᱣᱟ ᱳᱲᱤᱥᱥᱟ ᱥᱚᱨᱠᱟᱨ ᱢᱟ ᱱᱚᱜ-ᱚᱭ ᱱᱚᱝᱠᱟ ᱪᱟᱹᱠᱨᱤ ᱠᱚᱦᱚᱸ ᱩᱱᱟᱹᱜ ᱵᱟᱭ ᱚᱰᱳᱠᱮᱜ-ᱟ᱾ ᱤᱱᱟᱹᱠᱷᱟᱱ ᱪᱮᱫ ᱞᱮᱠᱟ ᱱᱚᱣᱟ ᱟᱹᱵᱤᱱ ᱵᱤᱱ ᱧᱮᱞ ᱮᱜ-ᱟ? ᱥᱚᱨᱠᱟᱨᱟᱜ ᱵᱟᱝ ᱫᱟᱲᱮ ᱠᱟᱱᱟ ᱪᱮ ᱱᱚᱣᱟ ᱱᱟᱦᱟᱜ ᱟᱵᱚ ᱡᱟᱦᱟᱸ ᱯᱟᱹᱴᱷᱩᱣᱟᱹ ᱠᱚ, ᱩᱱᱠᱩ ᱵᱟᱝᱠᱚ ᱠᱚᱠᱚᱭ ᱠᱟᱱᱟ ᱢᱮᱱᱛᱮ ᱪᱮᱫ ᱞᱮᱠᱟ ᱵᱤᱱ ᱢᱚᱱᱮᱭᱮᱜ-ᱟ?
ᱟᱵ ᱚᱱᱟ ᱡᱟᱥ ᱟᱣ, ᱯᱟᱹᱴᱷᱩᱣᱟᱹ ᱫᱚ ᱵᱟᱠᱚ ᱫᱟᱲᱮᱭᱟᱜ-ᱟ ᱚᱱᱠᱟᱱ ᱠᱟᱛᱷᱟ ᱫᱚ ᱵᱟᱝ-ᱟ ᱵᱷᱮᱠᱮᱱᱥᱤ ᱩᱱᱟ. ᱜ ᱵᱟᱭ ᱩᱲᱳᱠᱚᱜ ᱠᱟᱱᱟ᱾ ᱡᱟᱦᱟᱸ ᱛᱤᱱᱟᱹᱜ ᱚᱰᱚᱜ ᱠᱟᱛᱷᱟ᱾ ᱚᱱᱟᱜᱮ ᱦᱳᱭ᱾
ᱟ ᱵᱟᱝᱟ ᱟᱹᱞᱤᱧᱟᱜ ᱢᱮᱱᱫᱚ ᱛᱟᱦᱮᱸᱼᱟ᱾ ᱡᱮ ᱯᱟᱹᱴᱷᱩᱣᱟᱹ ᱵᱟᱝ ᱠᱚ ᱠᱚᱠᱚᱭ ᱠᱟᱱᱟ ᱥᱚᱨᱠᱟᱨ ᱪᱟᱹᱠᱨᱤ ᱵᱟᱝ ᱠᱚ ᱠᱚᱭᱮ ᱠᱟᱱᱟ, ᱟᱡ ᱢᱟ ᱤᱱᱠᱟᱹ ᱛᱮᱢᱟ ᱵᱟᱭ ᱮᱢᱚᱜ ᱠᱟᱱ ᱜᱮᱭᱟ᱾ ᱚᱱᱟ ᱟᱹᱵᱤᱱ ᱪᱮᱫ ᱞᱮᱠᱟ ᱵᱤᱱ ᱧᱮᱞᱮᱫ-ᱟ ᱯᱟᱹᱴᱷᱩᱣᱟᱹ ᱜᱮ ᱵᱟᱝᱠᱚ ᱠᱚᱠᱚᱭ ᱠᱟᱱᱟ ᱪᱟᱹᱠᱨᱤ ᱥᱮ ᱱᱚᱝᱠᱟ?
ᱯᱟ. ᱴ ᱵᱟᱝᱟ ᱵᱟᱝᱟ ᱯᱟᱹᱴᱷᱩᱣᱟᱹ ᱫᱚ ᱵᱟᱝᱠᱚ ᱠᱚᱠᱚᱭ ᱠᱟᱱᱟ ᱚᱱᱠᱟ ᱫᱚ ᱵᱟᱝᱟ ᱯᱟᱹᱴᱷᱩᱣᱟᱹ ᱫᱚᱠᱚ ᱠᱚᱠᱚᱭ ᱠᱟᱱᱟ᱾ ᱠᱮᱱ ᱥᱚᱨᱠᱟᱨ ᱵᱷᱮᱠᱮᱱᱥ ᱵᱟᱭ ᱚᱰᱳᱜ ᱠᱮᱜ-ᱟ᱾
ᱟᱪᱪᱷᱟ, ᱱᱚᱣᱟ ᱢᱟ ᱟᱹᱰᱤ ᱫᱩᱠ ᱨᱮᱭᱟᱜ ᱠᱟᱛᱷᱟ ᱠᱟᱱᱟ᱾ ᱥᱚᱨᱠᱟᱨ ᱵᱷᱟᱹᱜᱤ
ᱢᱟᱱᱮ ᱜᱤᱫ ᱟ ᱦᱚᱸ, ᱢᱟᱱᱮ ᱛᱤᱱᱟᱹᱜ ᱢᱟᱱᱮ ᱜᱤᱫᱽᱨ ᱛᱟ. ᱣ ᱮᱭ, ᱛᱤᱱᱟᱹᱜ ᱜᱤᱫᱽᱨᱟᱹ ᱯᱟᱥ ᱟᱣᱴᱚᱜ ᱠᱟᱱᱟ ᱠᱚ ᱚᱱᱟ ᱦᱤᱥᱟᱹᱵ ᱵᱷᱮᱠᱮᱱᱥ ᱵᱟᱭ ᱩᱲᱳᱠᱚᱜ ᱠᱟᱱᱟ᱾
ᱟᱪᱪᱷᱟ, ᱟᱹᱰᱤ ᱫᱩᱠ ᱨᱮᱭᱟᱜ ᱠᱟᱛᱷᱟ ᱠᱟᱱᱟ᱾
ᱛᱚ, ᱩᱱᱠᱩᱛᱚ ᱵᱟᱝ ᱠᱟᱱᱟ ᱟᱫᱚ ᱵᱮᱥ ᱞᱮᱠᱟ ᱡᱩᱫᱤ ᱚᱞ ᱯᱟᱲᱦᱟᱣ ᱮᱱᱠᱷᱟᱱ ᱫᱚ ᱡᱟᱦᱟᱸ ᱛᱤᱱᱟᱹᱜ ᱥᱤᱴ ᱛᱟᱦᱮᱱ ᱠᱟᱱᱟᱼᱼ ᱩᱱᱟᱹᱜ ᱫᱷᱮᱭᱟᱱ ᱛᱮ ᱡᱩᱫᱤᱢ ᱯᱟᱲᱦᱟᱜ-ᱟ ᱯᱟᱞᱮᱢ ᱧᱟᱢ ᱜᱮᱭᱟ᱾
ᱵᱟᱝᱟ ᱟᱫᱚ ᱟᱹᱞᱤᱧᱟᱜ ᱢᱮᱱ ᱠᱟᱛᱷᱟ ᱫᱚ ᱦᱩᱭᱩᱜ ᱠᱟᱱᱟ ᱵᱚᱭᱚᱥ ᱠᱚ ᱯᱚᱞᱚᱢ ᱪᱟᱞᱟᱣ ᱮᱱ ᱠᱷᱟᱱ ᱟᱨ ᱱᱚᱣᱟ ᱫᱚ ᱱᱟᱦᱟᱜ ᱱᱚᱜ-ᱚᱭ ᱱᱚᱝᱠᱟ ᱵᱚᱭᱚᱥ ᱯᱚᱞᱚᱢ ᱪᱟᱞᱟᱣᱮᱱ ᱠᱷᱟᱱ ᱟᱨ ᱪᱤᱠᱟᱛᱮ ᱩᱱᱤ ᱛᱚ ᱤᱭᱟᱹ ᱫᱟᱲᱮᱭᱟᱜ-ᱟ, ᱠᱟᱹᱢᱤ ᱫᱟᱲᱮᱭᱟᱜ ᱟᱭ ᱩᱱᱤ ᱫᱟᱣ ᱜᱮ ᱵᱟᱭ ᱧᱟᱢᱟ᱾
ᱟᱞᱟᱣ ᱧᱟᱢᱟᱥᱮ ᱴᱤᱪᱟᱨ ᱴᱤᱪ, ᱪᱟ. ᱨ ᱠᱚᱨᱮᱭᱟᱜ ᱢᱮᱱᱟᱜ ᱜᱮᱭᱟ ᱥᱮ ᱟᱵᱚ ᱠᱚ ᱞᱟᱹᱜᱤᱫ ᱢᱟ ᱛᱷᱟᱴᱤ ᱯᱷᱟᱭᱤᱵ ᱤᱝ
ᱛᱷᱟᱨᱴᱤ ᱯᱷᱟᱭᱤᱵᱷ ᱵᱚᱪᱷᱚᱨ ᱱᱟᱦᱟᱜ ᱥᱮᱨᱢᱟ ᱫᱷᱟᱹᱵᱤᱡ
ᱟᱨᱦᱚᱸ
ᱤᱭᱟᱹ ᱦᱟᱸᱜ ᱟᱫᱚ ᱡᱟᱦᱟᱸᱭ ᱠᱚᱣᱟᱜ ᱛᱷᱟᱨᱴᱤ ᱛᱷᱨᱤ ᱛᱷᱟᱨᱴᱤ ᱯᱷᱳᱨ ᱦᱩᱭ ᱟᱠᱟᱱᱟ ᱩᱱᱠᱩ ᱠᱚ ᱤᱱᱟᱹᱠᱷᱟᱱ ᱩᱱᱠᱩ ᱢᱟ ᱤᱭᱟᱹ ᱯᱚᱶᱛᱤᱨᱤᱥ ᱵᱚᱪᱷᱚᱨ ᱠᱷᱚᱱᱟᱜ ᱠᱚ ᱯᱟᱨᱚᱢᱚᱜ ᱠᱟᱱᱟ ᱥᱮ
ᱵᱟᱝᱼᱟ ᱱᱚᱣᱟ ᱫᱚ ᱠᱷᱟᱹᱞᱤ ᱥᱚᱨᱠᱟᱨ ᱫᱚᱥ ᱮᱢ ᱞᱮᱠᱷᱟᱱ ᱫᱚ ᱵᱟᱭ ᱦᱩᱭᱩᱜᱼᱟ ᱟᱸᱜᱻ ᱟᱵᱚ ᱱᱚᱨᱢᱟᱞᱤ ᱡᱩᱫᱤ ᱧᱮᱞᱮᱜᱼᱟ ᱵᱚᱱ ᱜᱨᱮᱼ ᱜᱨᱮᱡᱩᱭᱮᱥᱚᱱ ᱟᱵᱚ ᱛᱤᱱᱟᱹᱜ ᱠᱩᱰᱤᱭᱟᱹ ᱮᱠᱠᱩᱤᱥ ᱤᱱᱠᱟᱹ ᱨᱮᱵᱚᱱ ᱠᱚᱢᱯᱞᱤᱴ ᱮᱜᱼᱟ ᱟᱨᱮ ᱩᱱᱟᱹᱜ ᱫᱚᱥ ᱟᱵᱚ ᱦᱚᱲᱥᱟᱶ ᱡᱩᱫᱤ ᱟᱢ ᱠᱚᱢᱯᱤᱴᱤᱥᱮᱱ ᱠᱟᱛᱮᱜ ᱦᱚᱸ ᱡᱩᱫᱤ ᱢᱤᱫᱴᱟᱝ ᱪᱮᱫ ᱦᱚᱸ ᱵᱟᱢ ᱪᱤᱠᱟᱹ ᱫᱟᱲᱮᱭᱟᱜᱼᱟ ᱚᱱᱟ ᱞᱟᱹᱜᱤᱫ ᱛᱮ ᱫᱚ ᱥᱚᱨᱠᱟᱨ ᱫᱚᱥ ᱮᱢ ᱞᱮᱠᱷᱟᱱ ᱫᱚ ᱵᱟᱭ ᱜᱟᱱᱚᱜᱼᱟ
ᱦᱳᱭ ᱦᱳᱭ ᱥᱚᱨᱠᱟᱨ ᱢᱟ ᱟᱹᱞᱤᱧ ᱦᱚᱸ ᱵᱟᱹᱞᱤᱧ ᱫᱚᱥᱮ ᱠᱟᱱᱟ ᱥᱚᱨᱠᱟᱨ ᱫᱚᱥ ᱥᱩᱢᱩᱝ ᱛᱮᱦᱚᱸ ᱵᱟᱝ ᱟᱫᱚ ᱱᱚᱜᱼᱚᱭ ᱱᱚᱝᱠᱟ ᱧᱮᱞᱚᱜ ᱠᱟᱱᱟ ᱟᱹᱰᱤᱜᱟᱱ ᱚᱯᱷᱤᱥ ᱠᱚᱨᱮ ᱱᱟᱦᱟᱜᱸ ᱱᱩᱭ ᱥᱚᱨᱠᱟᱨ ᱥᱚᱨᱠᱟᱨᱤ ᱚᱯᱷᱤᱥ ᱠᱚᱨᱮ ᱦᱚᱸ ᱚᱱᱟ ᱠᱚᱨᱮ ᱦᱚᱸ ᱟᱹᱰᱤ ᱜᱟᱱ ᱯᱷᱟᱫᱟ ᱯᱷᱟᱫᱟ ᱛᱟᱦᱮᱱ ᱠᱟᱱᱟ ᱚᱸᱰᱮ ᱜᱮ ᱦᱚᱲ ᱜᱮ ᱵᱟᱹᱱᱩᱜ ᱠᱚᱣᱟ ᱢᱮᱱᱮᱼᱟᱠᱚ ᱱᱚᱰᱮ ᱚᱠᱚᱭᱮ ᱠᱟᱹᱢᱤᱭᱤ ᱭᱟᱯᱮᱭᱟ ᱤᱱᱟᱹᱠᱷᱟᱱ ᱚᱸᱰᱮ ᱦᱚᱸ ᱯᱷᱟᱭᱫᱟ ᱜᱮᱭᱟ ᱟᱨ ᱱᱚᱛᱮ ᱥᱚᱨᱠᱟᱨ ᱦᱚᱸ ᱵᱟᱭ ᱮᱢᱚᱜ ᱠᱟᱱᱟ ᱱᱚᱣᱟ ᱠᱚ ᱟᱹᱰᱤ ᱡᱷᱟᱢᱞᱟ ᱟᱸᱴ ᱜᱮ ᱵᱩᱡᱷᱟᱹᱜᱽ ᱠᱟᱱᱟ ᱮᱴᱠᱮᱴᱚᱬᱮ ᱜᱮ ᱥᱚᱨᱠᱟᱨ ᱟᱵᱚᱣᱟᱜ ᱠᱟᱛᱷᱟ ᱦᱚᱸ ᱵᱟᱭ ᱢᱮᱫ ᱞᱩᱛᱩᱨ ᱩᱛᱟᱹᱨᱟᱜ ᱠᱟᱱᱟ ᱡᱮ ᱟᱵᱚ ᱡᱟᱦᱟᱸ ᱠᱟᱹᱢᱤ ᱥᱟᱱᱟᱭᱮᱫ ᱵᱚᱱᱟ ᱠᱟᱹᱢᱤ ᱦᱚᱪᱚ ᱥᱟᱱᱟᱭᱮᱫ ᱵᱚᱱᱟ ᱥᱚᱨᱠᱟᱨ ᱴᱷᱮᱱ ᱠᱷᱚᱱ ᱟᱹᱫᱟᱹᱭ ᱥᱟᱱᱟᱭᱮᱫ ᱵᱚᱱᱟ ᱚᱱᱟ ᱞᱟᱹᱜᱤᱫ ᱦᱚᱸ ᱦᱚᱲ ᱵᱟᱹᱱᱩᱜ ᱠᱚᱣᱟ
ᱚᱝᱠᱟᱱ ᱠᱟᱛᱷᱟ ᱫᱚ ᱚᱝᱠᱟᱱ ᱠᱟᱛᱷᱟ ᱫᱚ ᱵᱟᱝᱟ ᱥᱚᱨᱠᱟᱨ ᱫᱚ ᱵᱷᱮᱠᱮᱱᱥᱤ ᱫᱚ ᱳᱰᱳᱠᱮᱫ ᱜᱮᱭᱟ ᱛᱚ ᱟᱵᱚ ᱡᱩᱫᱤ ᱥᱚᱭ ᱴᱤ ᱜᱤᱫᱽᱨᱟᱹ ᱠᱷᱚᱱ ᱟᱵᱚ ᱡᱩᱫᱤ ᱞᱟᱭᱟᱵᱚᱱ ᱱᱚᱵᱮ ᱴᱤ ᱥᱤᱴ ᱚᱰᱳᱠᱢᱟ ᱚᱱᱠᱟ ᱢᱟ ᱵᱟᱭ ᱳᱰᱳᱠ ᱫᱟᱲᱮᱭᱟᱭ ᱥᱮ ᱩᱱᱤ ᱠᱚᱢ ᱥᱮ ᱠᱚᱢ ᱯᱟᱪᱟᱥ ᱴᱤ ᱪᱟᱲᱤᱥ ᱴᱤ ᱚᱰᱳᱠ ᱟᱭ ᱟᱵᱚ ᱚᱱᱟ ᱵᱷᱤᱛᱨᱤ ᱨᱮ ᱠᱚᱢᱯᱤᱴᱤᱥᱚᱱ ᱠᱟᱛᱮᱫ ᱟᱵᱚ ᱡᱚᱵ ᱨᱮᱱᱟᱜ ᱢᱮᱱᱟᱜᱼᱟ᱾ ᱟᱨ ᱯᱩᱨᱟᱹ ᱡᱩᱫᱤ ᱵᱚᱱ ᱞᱟᱹᱭᱟ ᱱᱚᱝᱠᱟ ᱩᱱᱟᱹᱜ ᱱᱚᱨᱢᱟᱞᱤ ᱚᱱᱠᱟ ᱫᱚ ᱵᱟᱭ ᱜᱟᱱᱚᱜᱼᱟ ᱮᱞᱟ
ᱦᱳᱭ ᱦᱳᱭ ᱚᱱᱠᱟ ᱢᱟ ᱟᱵᱚ ᱢᱟ ᱵᱟᱵᱚᱱ ᱧᱟᱢ ᱠᱟᱱᱟ ᱤᱧ ᱞᱟᱹᱜᱤᱱ ᱜᱮ ᱚᱰᱳᱠ ᱢᱟᱭ ᱚᱱᱠᱟ ᱫᱚ ᱵᱟᱝ ᱫᱚ
ᱦᱳᱭ ᱦᱳᱭ
ᱦᱩᱸ
ᱟᱵᱚ ᱡᱚᱫᱤ ᱯᱩᱨᱟᱹ ᱰᱤᱢᱟᱱᱰ ᱟᱵᱚᱱ ᱥᱚᱨᱠᱟᱨ ᱴᱷᱮᱱ ᱵᱟᱝᱼᱟ ᱟᱞᱮ ᱫᱚ ᱱᱤᱱᱟᱹᱜ ᱴᱤ ᱠᱷᱚᱱᱟᱜ ᱱᱤᱱᱟᱹᱜ ᱴᱤ ᱜᱤᱫᱽᱨᱟᱹ ᱠᱷᱚᱱᱟᱜ ᱱᱤᱱᱟᱹᱜ ᱴᱤ ᱥᱤᱴ ᱫᱚᱨᱠᱟᱨ ᱚᱱᱠᱟ ᱟᱡᱽ ᱦᱚᱸ ᱵᱟᱭ ᱮᱢ ᱫᱟᱲᱮᱭᱟᱭ ᱥᱮ ᱮᱢ ᱢᱮᱠᱷᱟᱱ ᱮᱢ ᱫᱟᱲᱮᱭᱟᱜ-ᱟᱭ ᱦᱮᱞᱟ ᱟᱨᱦᱚᱸ ᱚᱱᱛᱮ ᱵᱟᱡᱮᱴ ᱠᱚᱢ ᱛᱟᱦᱮᱸ ᱠᱷᱟᱱ ᱩᱱᱤ ᱪᱮᱫ ᱞᱮᱠᱟᱨᱮᱭ ᱯᱮᱢᱮᱱᱴ ᱮᱭᱟᱭ ᱠᱟᱛᱷᱟ ᱫᱚ ᱚᱱᱟ ᱚᱱᱟ ᱦᱚᱞᱚ ᱦᱳᱭ
ᱦᱚᱸ ᱟᱨ ᱦᱳᱭ ᱯᱟᱲᱦᱟᱣ ᱠᱚ ᱛᱚᱵᱮ ᱠᱩᱨᱩᱢᱩᱴᱩ ᱪᱷᱩᱴᱟᱹᱣ ᱠᱚᱜ ᱵᱤᱱ ᱟᱨ ᱱᱚᱜᱼᱚᱭ ᱱᱚᱝᱠᱟ ᱱᱤᱛᱚᱜ ᱤᱭᱟᱹ ᱫᱚ ᱱᱚᱝᱠᱟ ᱤᱥᱠᱩᱞ ᱠᱚᱞᱮᱡᱽ ᱪᱟᱞᱟᱣ ᱫᱚ ᱵᱤᱱ ᱵᱟᱹᱜᱤᱭᱟ ᱟᱠᱟᱼᱟ ᱯᱟᱞᱮ ᱱᱚᱝᱠᱟ ᱫᱩᱲᱩᱵᱽ ᱟᱛᱮ ᱜᱮᱵᱮᱱ ᱚᱞ ᱯᱟᱲᱦᱟᱣᱚᱜ ᱠᱟᱱᱟ
ᱦᱚᱸ ᱦᱚᱭ ᱤᱥᱠᱩᱞ ᱠᱚ ᱦᱚᱭ ᱤᱥᱠᱩᱞ ᱠᱚᱞᱮᱡᱽ ᱪᱟᱞᱟᱣ ᱫᱚ ᱵᱟᱹᱜᱤ ᱵᱟᱲᱟ ᱦᱩᱭ ᱟᱠᱟᱱᱟ ᱟᱨ ᱚᱱᱟ ᱠᱚᱢᱯᱤᱞᱴ ᱦᱩᱭᱮᱱ ᱜᱮᱭᱟ ᱥᱮ ᱦᱟᱸᱱᱮ ᱯᱚᱸᱪᱤᱥᱮ ᱠᱚᱨᱤᱧ ᱠᱚᱢᱯᱤᱞᱴ ᱦᱩᱭ ᱠᱮᱫᱼᱟ ᱪᱷᱟᱵᱤᱥᱥᱚ ᱛᱮᱭᱤᱥ ᱱᱮᱭ ᱪᱟᱹᱞᱩ ᱠᱟᱱᱟ ᱟᱨ ᱵᱟᱨ ᱯᱮ ᱥᱮᱨᱢᱟ ᱧᱮᱞ ᱦᱩᱭᱩᱜᱼᱟ ᱵᱮᱥ ᱴᱷᱤᱠ ᱢᱚᱱᱮ ᱞᱟᱜᱟᱣ ᱠᱟᱛᱮᱫ ᱚᱱᱟ ᱚᱱᱟᱜᱮ ᱵᱟᱠᱷᱟᱱ ᱫᱚ ᱪᱮᱫ ᱦᱚᱸ ᱵᱟᱝ ᱠᱟᱱᱟ
ᱦᱳᱭ ᱦᱳᱭ ᱮ ᱢᱚᱱᱮ ᱞᱟᱜᱟᱣ ᱜᱮ ᱡᱚᱛᱚ ᱠᱷᱚᱱᱟᱜ ᱢᱟᱨᱟᱝ ᱠᱟᱛᱷᱟ ᱪᱤᱠᱟᱛᱮ ᱚᱞ ᱯᱟᱲᱦᱟᱣ ᱤᱥᱠᱩᱞ ᱠᱚᱞᱮᱡᱽ ᱠᱷᱚᱱᱟᱜ ᱠᱚ ᱪᱷᱟᱰᱟᱣ ᱪᱷᱟᱯᱲᱟᱣ ᱮᱱᱠᱷᱟᱱ ᱚᱱᱟ ᱛᱟᱭᱚᱢ ᱜᱤᱫᱽᱨᱟᱹ ᱠᱚᱣᱟᱜ ᱢᱚᱱᱮ ᱩᱛᱨᱩᱧᱚᱜᱼᱟ
ᱦᱳᱭ ᱦᱳᱭ ᱢᱤᱫ ᱫᱷᱟᱣ ᱥᱟᱦᱟᱭᱮᱱ ᱠᱷᱟᱱᱮᱢ ᱚᱞ ᱯᱟᱲᱦᱟᱣ ᱠᱷᱚᱱᱟᱜ ᱜᱤᱫᱽᱨᱟᱹ ᱟᱨ ᱩᱱᱟᱹᱜ ᱵᱟᱠᱚ ᱢᱟᱱᱮ ᱩᱱᱟᱹᱜ ᱢᱚᱱᱮᱨᱮ ᱩᱱᱟᱹᱜ ᱨᱟᱹᱥᱠᱟᱹ ᱵᱟᱭᱠᱚ ᱵᱩᱡᱷᱟᱹᱣᱟ ᱵᱟᱝᱼᱟ ᱚᱞ ᱯᱟᱲᱦᱟᱣ ᱞᱟᱹᱜᱤᱱ᱾ ᱚᱱ ᱚᱱᱟ ᱜᱮ ᱾
ᱦᱚᱸ ᱚ ᱟᱨ
ᱦᱳᱭ ᱦᱮᱸ ᱦᱚᱸ ᱦᱚᱸ ᱵᱩᱜᱤ ᱵᱟᱲᱟ ᱜᱮᱭᱟ
ᱴᱷᱤᱠ ᱜᱮᱭᱟ ᱛᱚᱵᱮ ᱱᱤᱛᱳ ᱢᱟ ᱚᱠᱛᱚ ᱠᱚ ᱦᱩᱭ ᱡᱟᱣᱨᱟᱭᱮᱱᱟ ᱾ ᱛᱚᱵᱮᱞᱤᱧ ᱫᱚᱦᱚᱭᱮᱫᱼᱟ ᱱᱤᱛᱚᱝ ᱫᱚ
ᱴᱷᱤᱠ-ᱟ ᱛᱚᱵᱮ ᱟᱹᱞᱤᱧ ᱦᱚᱸ ᱱᱟᱥᱮᱱᱟᱜ ᱦᱚᱨᱚ ᱵᱚᱨᱚ ᱨᱮ ᱢᱮᱱᱟᱜ ᱞᱤᱧᱟᱹ
ᱦᱳᱭ ᱛᱚᱵᱮ ᱢᱟ
ᱦᱚᱸ ᱦᱳᱭ ᱢᱟ ᱡᱚᱦᱟᱨ ᱜᱮ ᱾